ᱦᱮᱞᱳ
ᱦᱳᱭ ᱡᱚᱦᱟᱨ ᱜᱮ
ᱦᱮᱸ ᱫᱟ ᱦᱮᱸ ᱡᱚᱦᱟᱨ ᱜᱮ ᱨᱚᱲ ᱠᱚ ᱦᱚᱸ ᱴᱷᱤᱠ ᱜᱮ ᱟᱸᱡᱚᱢᱚᱜ ᱠᱟᱱᱟ?
ᱦᱳᱭ ᱢᱚᱡᱽ ᱜᱮ ᱟᱸᱡᱚᱜ ᱠᱟᱱᱟ
ᱦᱩᱸ
ᱛᱚ ᱱᱟᱯᱟᱭ ᱵᱟᱲᱟ ᱜᱮ ᱱᱟᱯᱟᱭ ᱵᱟᱲᱟ ᱜᱮ
ᱟ ᱦᱮᱸ ᱛᱚ
ᱦᱳᱭ ᱟᱵᱮᱱ ᱜᱮ
ᱦᱮᱸ ᱟᱹᱞᱤ ᱦᱚᱸ ᱱᱟᱯᱟᱭ ᱜᱮ
ᱦᱳᱭ
ᱪᱮᱫ ᱞᱮᱠᱟ ᱢᱮᱱᱟᱜ ᱵᱤᱱᱟ ᱱᱟᱯᱟᱭ ᱜᱮ ᱟᱨ ᱪᱮᱫ ᱠᱚᱵᱮᱱ ᱪᱤᱠᱟᱹ ᱵᱟᱲᱟᱭᱮᱫᱟ ᱛᱟᱦᱚᱞᱮ?
ᱱᱚᱛᱮ ᱵᱟᱡᱟᱨ ᱠᱷᱚᱱ ᱥᱟᱭᱟᱴ ᱧᱚᱜ ᱞᱤᱧ ᱦᱮᱡ ᱟᱠᱟᱱᱟ ᱱᱤᱛᱚᱜ ᱫᱚ ᱫᱟᱲᱟ ᱵᱟᱲᱟᱭ ᱦᱳᱭ
ᱦᱮᱸ ᱟᱨ ᱫᱟᱜ ᱡᱟᱯᱩᱫ ᱚᱱᱛᱮ ᱪᱮᱫ ᱞᱮᱠᱟ ᱦᱩᱭᱩᱜ ᱠᱟᱱᱟ?
ᱫᱟᱜ ᱡᱟᱯᱩᱫ ᱱᱤᱫᱜᱤ ᱚᱱᱠᱟ ᱛᱷᱤᱨ ᱧᱚᱜ ᱠᱮᱫᱟᱭ ᱱᱤᱛ ᱜᱮᱭ ᱫᱟᱜ ᱵᱟᱲᱟ ᱠᱮᱫᱟ ᱠᱟᱹᱴᱤᱡ ᱢᱟᱴᱤᱡ ᱱᱟᱥᱮ ᱱᱟᱥᱮ
ᱚ
ᱦᱮᱸ ᱟᱨ ᱟᱯᱮ ᱥᱮᱫ ᱫᱚ
ᱟᱞᱮᱥᱮᱫ ᱫᱚ ᱛᱮᱦᱤᱧ ᱫᱚ ᱵᱟᱝ ᱮ ᱫᱟᱜ ᱠᱟᱫᱟ ᱦᱚᱞᱟ ᱢᱟᱫᱷᱮᱨ ᱨᱮᱫᱚ ᱴᱟᱱᱟ ᱫᱟᱜ ᱤᱫᱤᱭᱮᱫ ᱛᱟᱦᱮᱱ ᱜᱮ ᱦᱚᱞᱟ ᱢᱟ ᱟᱹᱰᱤ ᱜᱷᱟᱹᱲᱤᱡ ᱫᱟᱜ ᱠᱟᱫᱟᱭ ᱥᱮᱛᱟᱜ ᱠᱷᱚᱱᱟᱜ ᱤᱱᱠᱟᱹ ᱵᱚᱱᱫᱚᱭᱮᱫᱟᱭ ᱟᱵᱟᱨ ᱫᱟᱜ ᱫᱟᱭ ᱛᱤᱦᱮᱧ ᱢᱟ ᱥᱮᱛᱟᱜ ᱠᱷᱚᱱᱟᱜ ᱜᱮ ᱵᱟᱭ ᱫᱟᱜ ᱟᱠᱟᱫᱟ ᱥᱩᱫᱷᱩ ᱨᱤᱢᱤᱞ ᱨᱤᱢᱤᱞ ᱧᱮᱞᱚᱜ ᱠᱟᱱᱟ ᱟᱨ ᱱᱤᱛᱚᱜ ᱢᱟ ᱥᱤᱛᱩᱝ ᱫᱟᱭ ᱱᱚᱛᱮ ᱫᱚ ᱫᱟᱜ ᱫᱚ ᱵᱟᱝ ᱮ ᱫᱟᱜ ᱫᱟ
ᱚ ᱱᱚᱛᱮ ᱫᱚ ᱚᱱᱠᱟ ᱨᱤᱢᱤᱞ ᱫᱚᱭ ᱨᱤᱢᱮᱞ ᱠᱟᱜ ᱜᱮᱭᱟᱭ
ᱚ
ᱦᱮᱸ
ᱡᱚᱢ ᱵᱟᱲᱟ ᱠᱚᱫᱚ ᱦᱩᱭ ᱟᱠᱟᱱᱟ
ᱡᱚᱢ ᱵᱟᱲᱟ ᱫᱚ ᱮᱱᱟᱱ ᱜᱮᱞᱤᱧ ᱡᱚᱢ ᱵᱟᱲᱟ ᱠᱮᱫᱟ ᱱᱤᱛᱚᱜ ᱫᱚ ᱟᱹᱣᱨᱤ ᱞᱤᱧ ᱡᱚᱢᱟ ᱛᱤᱠᱤᱱ ᱛᱤᱠᱤᱱ ᱧᱚᱜ ᱨᱮᱜᱮ
ᱚ
ᱦᱮᱸ ᱦᱮᱸ ᱱᱤᱛᱚᱜ ᱫᱚ ᱢᱚᱴᱟᱢᱩᱴᱤ ᱞᱟᱹᱰᱩ ᱡᱚᱢ ᱛᱮᱜᱮ ᱢᱮᱱᱟᱜ ᱞᱤᱧᱟ ᱫᱚᱠᱟᱱ ᱥᱮᱫ ᱞᱮᱠᱟ ᱛᱮᱞᱤᱧ ᱯᱟᱨᱚᱢ ᱦᱮᱡᱱᱟ ᱛᱚ ᱦᱳᱭ
ᱦᱮᱸ
ᱛᱚ ᱦᱩᱲᱩ ᱠᱚ ᱫᱚ ᱯᱮ ᱨᱚᱦᱚᱭ ᱵᱟᱲᱟᱭᱮᱫᱟ
ᱦᱮᱸ ᱨᱚᱦᱚᱭ ᱦᱩᱭᱩᱜ ᱠᱟᱱ ᱜᱮᱭᱟ ᱦᱩᱲᱩ ᱠᱚᱫᱚ
ᱚ ᱮᱦᱚᱵ ᱠᱟᱫᱟ ᱯᱮ
ᱩᱱ ᱦᱮᱸ ᱩᱱᱫᱤᱱ ᱫᱚ ᱵᱟᱝ ᱮ ᱫᱟᱜ ᱠᱟᱫ ᱛᱟᱦᱮᱸ ᱠᱷᱮᱛ ᱠᱚ ᱨᱚᱦᱚᱲᱚᱜ ᱠᱟᱱ ᱛᱟᱦᱮᱸᱱᱟ ᱟᱫᱚ ᱦᱚᱨᱟ ᱢᱟᱸᱫᱮᱨ ᱠᱷᱚᱱᱟᱜ ᱫᱚ ᱫᱟᱜ ᱠᱟᱫᱟᱭ ᱟᱫᱚ ᱮᱦᱚᱵ ᱠᱟᱫᱟ ᱠᱚ ᱨᱚᱦᱚᱭ ᱠᱚᱫᱚ᱾
ᱦᱳᱭ
ᱨᱚᱦᱚᱭ ᱪᱟᱞᱟᱜ ᱠᱟᱱᱟ ᱟᱫᱚ ᱠᱤᱪᱷᱩ ᱠᱤᱪᱷᱩ ᱫᱚ ᱫᱚ ᱤᱭᱟᱹ ᱜᱮᱭᱟ ᱪᱟᱜᱟ ᱠᱚ ᱦᱩᱰᱤᱧ ᱜᱮᱭᱟ ᱟᱨ ᱠᱤᱪᱷᱩ ᱠᱚᱫᱚᱭ ᱠᱟᱹᱴᱤᱡ ᱦᱩᱭ ᱜᱚᱜ ᱠᱟᱱᱟ ᱵᱮᱵᱷᱟ ᱠᱚ ᱦᱩᱭ ᱠᱟᱱᱟ ᱟᱫᱚ ᱚᱱᱛᱮᱱᱟᱜ ᱜᱮ ᱨᱚᱦᱚᱭ ᱪᱟᱞᱟᱜ ᱠᱟᱱᱟ᱾ ᱟᱨ ᱡᱟᱦᱟᱸ ᱠᱚᱫᱚ ᱟᱹᱨᱤ ᱦᱩᱭᱩᱜᱼᱟ ᱚᱱᱟ ᱠᱚᱫᱚ ᱯᱚᱨᱮ ᱨᱚᱦᱚᱭ ᱦᱩᱭᱩᱜᱼᱟ ᱦᱟᱨᱟ ᱞᱮᱱᱜᱮ ᱪᱟᱨᱟ ᱠᱚ᱾
ᱦᱳᱭ ᱚ
ᱦᱩᱸ
ᱦᱸ ᱟᱯᱮᱥᱮᱫ ᱪᱮᱫ ᱠᱚ ᱪᱟᱥ ᱦᱩᱭᱩᱜ ᱜᱮᱭᱟ?
ᱪᱟᱥᱵᱟᱥ ᱫᱚ ᱱᱤᱭᱟᱹ ᱜᱮᱞᱮ ᱮᱦᱚᱵ ᱦᱟᱛᱟᱲ ᱠᱟᱫᱟ ᱱᱤᱛᱚᱜ ᱢᱟ ᱪᱟᱥᱵᱟᱥ ᱱᱚᱛᱮ ᱱᱤᱝᱠᱟᱜ ᱜᱮ ᱪᱟᱞᱟᱜ ᱠᱟᱱᱟ ᱛᱚ ᱱᱤᱛᱚᱜ ᱢᱟ ᱦᱩᱲᱩ ᱨᱚᱦᱚᱭ ᱥᱮᱜᱽ ᱥᱤᱡᱤᱱ ᱜᱮ ᱛᱟᱦᱮᱸᱭ ᱠᱟᱱᱟ ᱟᱫᱚ ᱤᱱᱟᱹ ᱠᱚᱜᱤ ᱵᱚᱞ ᱥᱟᱨᱫᱤ ᱦᱟᱛ ᱯᱟᱲᱜᱱᱟ ᱛᱟᱭᱚᱢ ᱛᱮ ᱦᱟᱸᱜ ᱟᱨᱦᱚᱸ ᱦᱟᱸᱜ ᱡᱚᱸᱰᱨᱟ ᱠᱚᱠᱚ ᱟᱯᱷᱚᱨ ᱵᱟᱲᱟ ᱞᱮᱫ ᱜᱮᱭᱟ ᱴᱚᱞᱟ ᱠᱚᱨᱮ ᱦᱚᱸ᱾ ᱠᱟᱵᱽᱡᱤ ᱠᱟᱵᱽᱡᱤ ᱫᱟᱨᱮ ᱫᱚ ᱟᱞᱮ ᱜᱮᱞᱮ ᱨᱚᱦᱚᱭ ᱟᱠᱟᱫᱟ ᱯᱩᱞᱤ ᱜᱩᱣᱟᱹ ᱦᱚᱸᱞᱮ ᱵᱟᱜᱟᱱᱟ,
ᱢᱮᱱ ᱞᱤᱧ ᱠᱟᱹᱵᱽᱡᱤ ᱠᱚᱫᱚ ᱪᱮᱠᱟ ᱦᱩᱭᱩᱜ ᱜᱮᱭᱟᱮ? ᱢᱟᱱᱮ ᱞᱟᱹᱴᱩ ᱞᱟᱹᱴᱩ?
ᱦᱳᱭ ᱞᱟᱹᱴᱩ ᱞᱟᱹᱴᱩ ᱣᱟᱜ ᱠᱟᱱ ᱜᱮᱭᱟ᱾
ᱟᱸ ᱟᱠᱷᱨᱤᱧ ᱟᱹᱷᱨᱤᱧ ᱵᱟᱲᱟᱭ ᱜᱮᱭᱟ ᱯᱮ ᱥᱮ ᱚᱲᱟᱜ ᱨᱮ ᱡᱚᱢ ᱞᱟᱹᱜᱤᱫ ᱜᱮ?
ᱚᱻ ᱟᱸ ᱛᱷᱚᱲᱟ ᱜᱟᱱ ᱫᱚᱞᱮ ᱟᱠᱷᱨᱤᱧᱟ ᱛᱷᱚᱲᱟ ᱜᱟᱱ ᱫᱚ ᱱᱤᱡᱮᱨ ᱜᱮ ᱡᱚᱢ ᱡᱩᱣᱲᱟ᱾ ᱢᱮ ᱚᱝᱠᱟ ᱜᱮ ᱡᱚᱲᱟ ᱫᱚᱥ ᱴᱟᱠᱟ᱾
ᱦᱮᱸ ᱦᱮᱸ ᱚᱱᱠᱟ ᱠᱚ ᱟᱠᱷᱨᱤᱧ ᱫᱟᱠᱚ ᱵᱟᱡᱟᱨ ᱠᱚᱨᱮ ᱧᱮᱞᱚᱜ ᱠᱟᱱ ᱜᱮᱭᱟ ᱚᱱᱠᱟ ᱜᱮ ᱪᱟᱞᱟᱜ ᱠᱟᱱᱟ᱾
ᱦᱳᱭ ᱟᱵᱮᱱ ᱫᱚᱵᱮᱱ ᱡᱚᱢ ᱵᱟᱲᱟᱭ ᱠᱮᱫᱟ ᱫᱟᱠᱟ ᱠᱚᱫᱚ?
ᱦᱮᱸ ᱦᱮ ᱦᱮᱸ ᱡᱚᱢ ᱠᱚ ᱦᱩᱭ ᱟᱠᱟᱱᱟ ᱟᱨ ᱛᱩᱲᱩᱜ ᱦᱩᱭ ᱠᱟᱱᱟ᱾
ᱚ ᱪᱮᱫ ᱩᱯᱮ ᱩᱛᱩ ᱵᱟᱲᱟ ᱞᱮᱫᱟ?
ᱟ ᱩᱛᱩ ᱫᱚ ᱛᱮᱦᱮᱧ ᱫᱚ ᱪᱩᱲᱩ ᱦᱩᱭ ᱠᱟᱱ ᱛᱟᱦᱮᱱᱟ ᱟᱨ ᱪᱮ ᱤᱭᱟᱹᱭᱮᱫ ᱛᱟᱦᱮᱱ ᱛᱚ ᱨᱤᱢᱤᱞ ᱨᱤᱢᱤᱞᱮᱫ ᱛᱟᱦᱮᱱᱟ ᱟᱫᱚ ᱢᱚᱡᱽ ᱜᱮ᱾
ᱦᱚᱸ
ᱛᱟᱦᱞᱮ ᱥᱳᱚᱲᱮ ᱦᱩᱭ ᱟᱠᱟᱱᱟ ᱛᱮᱦᱮᱱ ᱫᱚ, ᱟᱹᱰᱤ ᱫᱤᱱ ᱠᱷᱚᱱ ᱡᱚᱢ ᱠᱚ ᱵᱟᱝ ᱦᱩᱭ ᱠᱟᱱᱟ ᱦᱮᱸ ᱾
ᱚ ᱟᱪᱷᱟ ᱟᱪᱪᱷᱟ
ᱡᱚᱢ ᱵᱟᱲᱟ ᱠᱚ ᱵᱟᱝ ᱦᱩᱭ ᱠᱟᱱᱟ ᱟᱹᱰᱤ ᱫᱤᱱ ᱠᱷᱚᱱᱟᱜ ᱟᱫᱚ ᱞᱟᱹᱭ ᱦᱩᱭᱩᱜ ᱠᱟᱱᱟ ᱛᱮᱦᱮᱱ ᱫᱚ ᱥᱳᱲᱮ ᱦᱩᱭ ᱞᱮᱱᱜᱮ᱾ ᱮᱸ ᱨᱤᱢᱤᱞ ᱦᱚᱸ ᱨᱤᱢᱤᱞ ᱟᱠᱟᱫ ᱛᱟᱦᱮᱱᱟ ᱟᱫᱚ ᱥᱚᱲᱮ ᱦᱩᱭᱱᱟ᱾
ᱚ ᱟᱪᱷᱟ,
ᱟᱨ ᱱᱤᱭᱟᱹ ᱵᱮᱲᱟᱮ ᱱᱤᱭᱟᱹ ᱨᱮ ᱪᱟᱞᱟᱣ ᱮᱱᱫᱚ ᱩᱱ ᱦᱤᱞᱳᱜ ᱫᱚ ᱪᱮᱫᱞᱮᱠᱟ ᱦᱩᱭᱱᱟ ᱦᱩᱞ ᱢᱟᱦᱟ ᱠᱚ?
ᱦᱮᱸ ᱦᱩᱞ ᱢᱟᱦᱟ ᱢᱚᱡᱽ ᱜᱮ ᱦᱩᱭ ᱮᱱᱟ ᱥᱟᱸᱜᱮ ᱦᱚᱲ ᱜᱮᱠᱚ ᱦᱮᱡᱽ ᱞᱤᱱᱟ ᱠᱚ ᱟᱰᱤ ᱢᱚᱸᱡᱽ ᱵᱩᱡᱷᱟᱹᱜ ᱠᱟᱱ ᱛᱟᱦᱮᱱᱟ᱾
ᱟᱪᱷᱟ ᱟᱪᱷᱟ ᱱᱚᱰᱮ ᱦᱚᱸ ᱚᱱᱠᱟᱜ ᱜᱤᱯ ᱤᱱᱠᱟᱜᱮ ᱱᱚᱛᱮ ᱦᱚᱸ ᱟᱞᱮ ᱥᱮᱫ ᱦᱚᱸ ᱚᱱᱠᱟ ᱯᱮ ᱡᱟᱭᱜᱟ ᱠᱚᱨᱮ ᱜᱮ ᱦᱩᱭᱱᱟ ᱟᱫᱚ ᱢᱤᱫ ᱡᱟᱭᱜᱟ ᱨᱮᱫᱚ ᱚᱱᱮ ᱚᱱᱠᱟᱭᱮᱱᱟᱞᱮ ᱫᱤᱱ ᱨᱮᱫᱚ ᱢᱚᱡᱽ ᱜᱮ ᱯᱟᱨᱚᱢᱱᱟ ᱟᱫᱚ ᱧᱤᱫᱟᱹ ᱦᱩᱞ ᱢᱟᱦᱟ ᱠᱚ ᱦᱩᱭ ᱚᱪᱚ ᱠᱮᱫᱟ ᱤᱱᱟᱹᱜᱮ ᱯᱷᱮᱥᱵᱩᱠ ᱠᱚᱨᱮ ᱟᱹᱰᱤ ᱡᱳᱨ ᱠᱚ ᱨᱟᱹᱜᱤ ᱟᱠᱟᱱᱟ ᱦᱚᱲ ᱾
ᱟᱸ ᱧᱤᱸᱫᱟᱹ ᱫᱚ ᱪᱮᱜ ᱞᱟᱜᱤᱜ?
ᱚ ᱜᱮᱛᱚ ᱵᱟᱝ ᱵᱩᱡᱷᱟᱹᱣ ᱞᱮᱱᱟ ᱱᱚᱸᱰᱮ ᱦᱚᱸ ᱱᱤᱢᱟᱹᱨᱤᱭᱟᱢ ᱦᱮᱢᱵᱨᱚᱢ ᱠᱚ ᱟᱹᱜᱩ ᱞᱮᱫᱮᱭᱟ ᱛᱚ᱾ ᱟᱫᱚ ᱱᱟᱭᱤᱨ ᱫᱷᱟᱢᱟᱠᱟ ᱫᱚᱦᱚᱭᱮᱱᱛᱮ ᱚᱱᱟ ᱤᱭᱟᱹᱛᱮ ᱟᱹᱰᱤ ᱡᱩᱫᱟᱹ ᱦᱩᱭᱱᱟ ᱵᱟᱹᱲᱤᱡ ᱱᱟᱛᱮᱫ ᱢᱮᱱ ᱞᱮᱠᱷᱟᱡ ᱵᱚᱱ ᱡᱮ ᱦᱳᱭ ᱚᱱᱟ ᱢᱟ ᱵᱟᱹᱲᱤᱡ ᱜᱮ ᱵᱩᱡᱷᱟᱹᱜ ᱠᱟᱱᱟ ᱛᱮ ᱟᱵᱚᱣᱟᱜ ᱫᱚ ᱚᱱᱟ ᱦᱩᱞ ᱢᱟᱦᱟ ᱫᱚ ᱚᱱᱟ ᱨᱟᱹᱥᱠᱟᱹ ᱫᱤᱱ ᱮᱛᱮ ᱵᱟᱝ ᱠᱟᱱ ᱛᱟᱵᱚᱱᱟ ᱛᱚ ᱾
ᱦᱮᱸ
ᱢᱤᱫᱴᱟᱹᱜ ᱫᱩᱠ ᱫᱤᱱ ᱛᱟᱦᱮᱸ ᱠᱟᱱ ᱛᱟᱵᱚᱱᱟ ᱡᱮ ᱥᱤᱫᱟᱹ ᱠᱟᱹᱱᱳ ᱟᱹᱠᱤᱱ ᱠᱤᱱ ᱞᱟᱹᱲᱦᱟᱹᱭ ᱞᱮᱱᱟ ᱚᱱᱟ ᱫᱤᱱ ᱛᱟᱦᱮᱸ ᱠᱟᱱᱟ ᱟᱫᱚ ᱫᱩᱠ ᱨᱮᱱᱟᱜ ᱫᱤᱱ ᱛᱟᱦᱮᱸ ᱠᱟᱱᱟ ᱚᱱᱟ ᱫᱚ ᱟᱨ ᱚᱸᱰᱮ ᱫᱚ ᱚᱸᱰᱮ ᱫᱚ ᱱᱟᱮᱴ ᱫᱷᱢᱟᱠᱟ ᱯᱨᱳᱜᱨᱟᱢ ᱠᱚ ᱫᱚᱦᱚ ᱦᱮᱸ ᱾
ᱟᱫᱚ ᱚᱱᱟ ᱫᱚ ᱵᱟᱹᱲᱤᱡ ᱜᱮ ᱞᱟᱹᱭᱟᱹᱜ ᱜᱮᱭᱟ ᱥᱟᱱᱟᱢ ᱦᱚᱲᱜᱮ ᱚᱱᱟ ᱫᱚ ᱵᱟᱹᱲᱤᱡ ᱜᱮᱠᱚ ᱞᱟᱹᱭᱟᱜ ᱜᱮᱭᱟ ᱾ ᱡᱮᱦᱮᱛᱩ ᱟᱵᱚᱣᱟᱜ ᱫᱚ ᱚᱱᱟ ᱫᱩᱠ ᱨᱮᱱᱟᱜ ᱠᱟᱱᱟ ᱥᱤᱫᱩ ᱠᱟᱹᱱᱦᱩ ᱞᱟᱹᱲᱦᱟᱹᱭ ᱠᱟᱛᱮᱜ ᱠᱤᱱ ᱤᱭᱟᱹ ᱞᱮᱫᱟ ᱥᱮ ᱾
ᱦᱳᱭ ᱪᱮᱫ ᱞᱮᱠᱟᱢ ᱢᱮᱱ ᱞᱮᱠᱷᱟᱡ ᱫᱚ ᱱᱚᱣᱟ ᱫᱚ ᱟᱵᱚ ᱠᱚᱲᱟ ᱠᱩᱲᱤ ᱠᱟᱹᱴᱤᱡ ᱜᱤᱫᱽᱨᱟᱹ ᱫᱚ ᱱᱚᱣᱟ ᱨᱮᱫᱚ ᱵᱷᱩᱞ ᱫᱚ ᱵᱟᱹᱱᱩᱜᱼᱟ ᱪᱮᱫᱟᱜ ᱡᱮ ᱱᱚᱣᱟ ᱫᱚ ᱚᱠᱚᱭ ᱫᱚᱦᱚᱣ ᱟᱠᱟᱜᱼᱟ ᱚᱠᱚᱭ ᱠᱚ ᱢᱟᱦᱟᱥᱚᱭ ᱠᱚ ᱫᱚᱦᱚ ᱞᱮᱫᱟ ᱩᱱᱠᱩᱣᱟᱜ ᱵᱷᱩᱞ ᱠᱟᱱᱟ ᱩᱱᱠᱩ ᱢᱟᱛᱚ ᱞᱟᱹᱴᱩ ᱦᱚᱲ ᱠᱟᱱᱟ ᱠᱚ ᱤᱱᱟᱹ ᱫᱚ ᱦᱩᱫᱤᱥᱚᱜ ᱡᱩᱲ ᱛᱟᱦᱮᱸ ᱠᱟᱱᱟ ᱟᱹᱠᱩ ᱫᱚ
ᱦᱮᱸ ᱟᱫᱚ ᱟᱠᱚ ᱞᱟᱹᱴᱩ ᱦᱚᱲ ᱡᱩᱫᱤ ᱱᱚᱣᱟ ᱠᱚ ᱡᱩᱫᱤ ᱦᱩᱫᱤᱥ ᱡᱩᱫᱤ ᱵᱟᱝ ᱛᱟᱦᱮᱱ ᱛᱟᱠᱚᱣᱟ ᱛᱟᱦᱚᱞᱮ ᱟᱵᱚ ᱞᱮᱠᱟᱱ ᱠᱚᱣᱟᱜ ᱫᱚ ᱪᱤᱠᱟᱹᱛᱮ ᱛᱮᱦᱮᱱᱟ ᱢᱮ ᱟᱵᱚ ᱡᱟᱦᱟᱸ ᱩᱱᱠᱩᱣᱟᱜ ᱵᱚᱱ ᱧᱮᱞ ᱥᱮᱬᱟᱭ ᱫᱟ ᱥᱮ ᱦᱮᱸ ᱩᱱᱠᱩ ᱴᱷᱮᱡ ᱠᱷᱚᱱᱟᱜ ᱜᱮᱛᱚ ᱟᱵᱚ ᱵᱚᱱ ᱥᱤᱠᱷᱱᱟᱹᱛᱚᱜᱼᱟ ᱟᱨ ᱟᱵᱚ ᱴᱷᱮᱱ ᱠᱷᱚᱱ ᱟᱵᱚ ᱠᱷᱚᱱᱟᱜ ᱦᱩᱰᱤᱧ ᱠᱚᱠᱚ ᱥᱤᱠᱷᱱᱟᱹᱛᱚᱜᱼᱟ ᱱᱚᱝᱠᱟ ᱜᱮᱛᱚ ᱪᱟᱞᱟᱜ ᱜᱮᱭᱟ ᱟᱫᱚ ᱩᱱᱠᱩ ᱡᱩᱫᱤ ᱢᱚᱸᱡᱽ ᱛᱮ ᱡᱮ ᱵᱷᱟᱵᱮ ᱠᱚ ᱩᱫᱩᱜ ᱥᱮᱲᱟᱣᱟ ᱵᱚᱱᱟ ᱡᱮ ᱚᱠᱟᱴᱟᱜ ᱫᱚ ᱟᱵᱚᱣᱟᱜ ᱚᱠᱟᱴᱟᱜ ᱫᱚ ᱟᱵᱚᱣᱟᱜ ᱞᱟᱠᱪᱟᱨ ᱨᱮᱱᱟᱜ ᱠᱟᱱᱟ ᱥᱮ ᱵᱟᱝ ᱠᱟᱱᱟ ᱡᱮ ᱱᱚᱣᱟ ᱠᱚᱨᱟᱣ ᱩᱪᱤᱛ ᱠᱟᱱᱟ ᱵᱟᱝ ᱠᱟᱱᱟ ᱟᱠᱚ ᱜᱮ ᱞᱟᱹᱭ ᱩᱪᱤᱛ ᱛᱟᱠᱚ ᱟᱵᱚ ᱛᱚ ᱟᱨ ᱵᱟᱝ ᱟᱵᱚ ᱡᱩᱫ ᱪᱮᱫ ᱵᱚᱱ ᱞᱟᱹᱭᱟ ᱚᱱᱟ ᱦᱚᱸ ᱵᱟᱹᱲᱤᱡᱚᱜᱼᱟ ᱡᱮ ᱟᱨ ᱠᱚ ᱞᱟᱹᱭᱟᱠᱚ ᱡᱮ ᱟᱯᱮ ᱫᱚ ᱟᱞᱮ ᱠᱷᱚᱱᱟᱜ ᱵᱮᱥᱤ ᱯᱮ ᱵᱟᱲᱟᱭᱟ ᱦᱩᱰᱤᱧ ᱜᱮᱭᱟᱯᱮ ᱱᱚᱝᱠᱟ ᱠᱟᱛᱷᱟ ᱠᱚ ᱨᱟᱠᱟᱵᱚᱜᱼᱟ
ᱦᱳᱭ ᱦᱳᱭ ᱚᱱᱟ ᱫᱚ ᱟᱠᱚ ᱞᱟᱹᱴᱩ ᱦᱚᱲ ᱦᱩᱭ ᱠᱟᱛᱮᱜ ᱛᱷᱚᱲᱟ ᱵᱩᱡᱷᱟᱹᱣ ᱨᱮᱱᱟᱜ ᱡᱩᱲ ᱛᱟᱦᱮᱸ ᱠᱟᱱ ᱛᱟᱠᱚᱣᱟ ᱛᱚ ᱡᱮ ᱧᱤᱫᱟᱹ ᱥᱮᱫ ᱚᱱᱟ ᱫᱚ ᱵᱟᱝ ᱦᱩᱭᱩᱜᱼᱟ ᱛᱮᱜ
ᱦᱳᱭ
ᱵᱟᱝ ᱦᱩᱭᱩᱜ ᱨᱮᱱᱟᱜ ᱡᱩᱲ ᱛᱟᱦᱮᱸ ᱠᱟᱱᱟ ᱚᱸᱰᱮ ᱧᱤᱫᱟᱹ ᱫᱚᱠᱚ ᱦᱩᱭ ᱩᱪᱩ ᱠᱮᱫᱟ ᱫᱚᱥᱟᱨ ᱦᱤᱞᱳᱜ ᱩᱱ ᱦᱤᱞᱟᱹᱜ ᱧᱤᱫᱟᱹ ᱫᱚ ᱢᱟᱱᱮ ᱟᱴᱴᱟ ᱱᱚᱭᱴᱟ ᱧᱤᱫᱟᱹ ᱦᱟᱹᱵᱤᱡ ᱠᱚ ᱥᱚᱜᱚᱭ ᱠᱮᱫᱟ ᱩᱱᱤ ᱢᱟᱹᱨᱤᱭᱟᱹᱢ ᱢᱟᱭ ᱥᱮᱨᱮᱧ ᱠᱮᱫᱟ ᱯᱩᱨᱟ ᱦᱟᱭ ᱨᱮ ᱦᱟᱞᱞᱟ ᱪᱤᱞᱞᱟ ᱮᱠᱫᱚᱢ ᱦᱚᱸᱜ-ᱚᱭ ᱵᱚᱞᱮ ᱦᱮᱡ ᱠᱟᱱ ᱛᱟᱞᱮᱭᱟ ᱰᱤᱡᱤ ᱛᱟᱞᱮ ᱢᱩᱨᱩᱠ ᱛᱚ ᱵᱤᱥᱟᱞ ᱯᱷᱤᱠ ᱠᱟᱱᱟ ᱠᱚ ᱯᱷᱳᱴᱚ ᱚᱱᱟ ᱠᱚ ᱵᱷᱤᱰᱤᱭᱳ ᱠᱚ ᱵᱮᱱᱟᱣᱟᱭ ᱠᱟᱱ ᱛᱟᱭᱟ᱾ ᱟᱨ ᱯᱷᱮᱥᱵᱩᱠ ᱠᱚᱨᱮᱠᱚ ᱟᱯᱞᱳᱰ ᱠᱮᱫᱟ ᱫᱚᱥᱟᱨ ᱦᱤᱞᱟᱹᱜ ᱠᱷᱟᱭ ᱜᱮ ᱦᱟᱱᱮ ᱠᱚᱢᱮᱱᱴ ᱪᱟᱞᱟᱜ ᱠᱟᱱᱟ ᱵᱟᱹᱲᱤᱜ ᱵᱟᱹᱲᱤᱜ ᱠᱚ ᱮᱦᱚᱵ ᱠᱮᱫᱟ ᱞᱟᱠᱟ ᱞᱟᱠᱟ
ᱦᱮᱸ ᱟᱫᱚ ᱚᱱᱟ ᱫᱚ ᱟᱫᱚ ᱵᱟᱹᱲᱤᱜ ᱜᱮᱠᱚ ᱞᱟᱹᱭ ᱜᱮᱭᱟ ᱠᱚ ᱡᱮᱦᱮᱛᱚ ᱫᱚ ᱦᱩᱞ ᱢᱟᱦᱟ ᱫᱤᱱᱞᱮᱠᱟᱨᱮ ᱱᱚᱣᱟ ᱠᱚ ᱦᱩᱭᱩᱜ ᱠᱟᱱᱟ ᱢᱟᱭᱤᱠ ᱵᱚ ᱠᱚ ᱰᱤᱡᱮ ᱠᱚ ᱪᱟᱞᱟᱜ ᱠᱟᱱᱟ ᱛᱟᱦᱚᱞᱮ ᱱᱚᱣᱟ ᱫᱚ ᱵᱟᱹᱲᱤᱜ ᱩᱱᱥᱚᱢ ᱡᱷᱚᱛᱚ ᱦᱚᱲ ᱠᱚ ᱞᱟᱹᱭ ᱜᱮᱭᱟ ᱠᱚ ᱟᱫᱚ ᱚᱱᱟ ᱫᱚ ᱵᱟᱝ ᱠᱚᱨᱟᱣ ᱞᱮᱠᱷᱟᱱ ᱜᱮ ᱱᱟᱯᱟᱭ ᱫᱚ ᱛᱟᱦᱮᱸ ᱠᱟᱱᱟ᱾
ᱱᱚᱭ᱾ ᱵᱟᱹᱲᱤᱡ ᱫᱚ ᱟᱹᱞᱤᱧ ᱦᱚᱞᱤᱧ ᱵᱩᱡᱷᱟᱹᱣ ᱞᱮᱫ ᱜᱮᱭᱟ ᱪᱚᱞ ᱚᱱᱟ ᱡᱟᱭᱜᱟ ᱫᱚᱞᱤᱧ ᱥᱮ ᱥᱮᱴᱮᱨ ᱞᱮᱱ ᱜᱮᱭᱟ ᱟᱫᱚ ᱤᱱᱟᱹᱜ ᱧᱤᱫᱟᱹ ᱦᱟᱵᱤᱡ ᱫᱚ ᱵᱟᱹᱞᱤᱧ ᱛᱟᱦᱮᱸ ᱠᱟᱱᱟ᱾ ᱧᱤᱫᱟᱹ ᱫᱚᱞᱤᱧ ᱛᱟᱦᱮᱸ ᱠᱟᱱ ᱜᱮᱭᱟ ᱮᱝᱠᱟ ᱥᱟᱛᱴᱟ ᱧᱤᱫᱟᱹ ᱦᱟᱹᱵᱤᱡ ᱥᱮᱱ ᱚᱱᱮ ᱠᱚ ᱢᱮᱱᱞᱮ ᱚᱱᱟ ᱥᱚᱜᱚᱭ ᱡᱟᱜᱟ ᱨᱮᱫᱚ ᱟᱠᱷᱲᱟ ᱨᱮᱫᱚ ᱥᱮᱱ ᱵᱟᱹᱧ ᱥᱚᱜᱮ ᱞᱮᱱᱟ ᱤᱧ ᱜᱩᱱᱟᱹᱱᱟ ᱚᱸᱦᱟᱸᱜ ᱥᱟᱡᱟᱣ ᱵᱟᱝ ᱧᱮᱧᱮᱞ ᱠᱟᱱᱟ ᱩᱱᱟᱹᱜ ᱧᱤᱫᱟᱹ ᱟᱨ ᱚᱸᱰᱮ ᱟᱠᱷᱲᱟᱨᱮᱢ ᱵᱚᱞᱚᱜ ᱫᱚ᱾
ᱦᱮᱸ
ᱡᱟᱦᱟᱸ ᱞᱮᱠᱟ ᱟᱭᱢᱟ ᱦᱚᱲᱠᱚ ᱵᱷᱤᱰᱤᱭᱳᱣᱮᱫᱟ ᱚᱱᱟ ᱛᱟᱞᱟᱨᱮ ᱟᱢ ᱦᱚᱸᱢ ᱧᱮᱞ ᱞᱮᱱᱠᱷᱟᱱ ᱟᱢ ᱦᱚᱸ ᱵᱚᱫᱽᱱᱟᱢᱚᱜᱼᱟ ᱢᱟᱱᱮ ᱟᱢ ᱦᱚᱸ ᱱᱟᱥᱤᱱᱟᱜ ᱦᱩᱫᱤᱥ ᱵᱟᱝ ᱠᱟᱱ ᱛᱟᱢᱟ ᱚᱸᱰᱮ ᱫᱟᱹᱲ ᱤᱫᱤ ᱠᱟᱣᱫᱟ ᱚᱱᱟ ᱠᱚ ᱢᱮᱱᱟ ᱦᱚᱲ᱾
ᱦᱚᱸ-ᱚᱭ ᱛᱚ ᱟᱹᱞᱤᱧ ᱫᱚ ᱵᱟᱹᱞᱤᱧ ᱫᱟᱹᱲ ᱤᱫᱤᱞᱮᱫᱟ ᱛᱚ ᱚᱸᱰᱮ ᱫᱚ᱾
ᱟᱞᱮᱭᱟ ᱠᱚ ᱡᱟᱦᱟᱸᱭᱟᱜ ᱵᱩᱡᱽ ᱟᱯᱮ ᱛᱚ ᱵᱩᱡᱽ ᱢᱮᱱᱟᱜ ᱟᱠᱟᱫᱟ ᱛᱟᱦᱚᱞᱮ ᱪᱮᱫᱟᱜ ᱯᱮ ᱥᱮᱱᱚᱜ ᱠᱟᱱᱟ ᱚᱱᱟ ᱠᱚ ᱡᱟᱭᱜᱟ ᱠᱚᱨᱮᱫᱚ ᱞᱟᱹᱭ ᱜᱮᱭᱟᱠᱚ᱾ ᱠᱚᱠᱮ
ᱦᱳᱭ ᱤᱱᱟᱹ ᱜᱟᱛᱮ ᱠᱚᱦᱚᱸᱧ ᱢᱟᱱᱟᱣ ᱞᱮᱫ ᱠᱚᱜᱮᱭᱟ ᱟᱞᱚᱯᱮ ᱥᱮᱱᱚᱜ ᱛᱟᱵᱚᱱᱟ ᱵᱟᱵᱚᱱ ᱥᱚᱜᱚᱭᱟ ᱵᱟᱵᱚᱱ ᱮᱱᱮᱡᱚᱜᱼᱟ ᱟᱨ ᱩᱱᱠᱩ ᱠᱩ ᱠᱚ ᱢᱮ ᱢᱮᱛᱟ ᱨᱩᱣᱟᱹᱲ ᱫᱤᱧᱟ ᱡᱮ ᱩᱱᱟᱹᱜ ᱵᱚᱪᱷᱚᱨ ᱛᱟᱭᱱᱚᱢ ᱨᱟᱹᱥᱠᱟᱹ ᱫᱤᱱ ᱥᱮᱴᱮᱨ ᱠᱟᱱᱟ ᱦᱟᱭ ᱚᱠᱟᱴᱷᱮᱜ ᱪᱮ ᱨᱟᱹᱥᱠᱟᱹ ᱫᱤᱱ ᱠᱟᱱᱟ ᱚᱱᱟ ᱫᱚ᱾ ᱟᱨ ᱵᱟᱝ ᱧᱟᱢ ᱨᱩᱣᱟᱹᱲᱚᱜᱼᱟ ᱵᱚᱞᱮ ᱚᱱᱟ ᱨᱟᱹᱥᱠᱟᱹ ᱫᱚ ᱚᱱᱮ ᱚᱱᱠᱟ ᱠᱚ ᱢᱮᱱᱫᱟ ᱟᱫᱚ ᱢᱮᱛᱟᱜ ᱠᱚᱣᱟ ᱢᱟ ᱟᱯᱮᱭᱟᱜ ᱵᱟᱰᱟᱭ ᱠᱟᱱᱟ᱾ ᱥᱮᱱᱤᱧ ᱫᱚ ᱵᱟᱹᱧ ᱪᱟᱞᱟᱜᱼᱟ ᱢᱟ ᱪᱟᱞᱟᱣ ᱠᱷᱟᱭᱜ ᱪᱟᱞᱟᱜ ᱯᱮ᱾ ᱮᱸᱰᱮ ᱜᱮᱢ ᱵᱟᱹᱜᱤ ᱦᱚᱴᱚᱣᱟᱜ ᱠᱚ ᱛᱟᱭᱚᱢᱛᱮ ᱤᱧ ᱫᱚ ᱚᱲᱟᱜ ᱤᱧ ᱨᱩᱣᱟᱹᱲ ᱦᱮᱜᱱᱟ᱾ ᱚᱭ ᱟᱯᱮ ᱥᱮᱫ ᱫᱚ ᱢᱚᱡᱽ ᱜᱮ ᱯᱟᱨᱚᱢ ᱵᱟᱲᱟᱭᱱᱟ ᱛᱚᱵᱮ ᱦᱟᱝ?
ᱦᱮᱸ ᱢᱚᱸᱡᱽ ᱜᱮ ᱱᱤᱛᱚᱜ ᱜᱮ ᱞᱮ ᱱᱤᱛᱚᱜ ᱦᱩᱭᱱᱟ ᱾
ᱚ
ᱟᱫᱚ ᱢᱚᱸᱡᱽ ᱜᱮ ᱦᱩᱭᱱᱟ ᱫᱚᱢᱮᱻᱻ ᱜᱮ ᱦᱚᱲ ᱠᱚ ᱦᱮᱡ ᱞᱮᱱᱟ ᱟᱹᱰᱤ ᱥᱟᱸᱜᱮ ᱾ ᱠᱚ ᱡᱟᱣᱨᱟ ᱞᱮᱱᱟ ᱟᱫᱚ ᱢᱚᱡᱽ ᱜᱮ ᱵᱩᱡᱷᱟᱹᱜ ᱠᱟᱱ ᱛᱟᱦᱮᱸᱫ ᱵᱟᱝᱢᱟ ᱩᱱᱟᱹᱜ ᱜᱟᱱ ᱮᱠᱷᱳᱚᱱᱳ ᱢᱮᱱᱟᱜ ᱠᱚᱣᱟ ᱠᱚᱣᱟ ᱡᱮ ᱵᱟᱝ ᱠᱚ ᱦᱤᱲᱤᱧ ᱠᱟᱫᱟ ᱟᱹᱰᱤ ᱠᱚᱨᱮ ᱜᱮ ᱧᱮᱞᱚᱜ ᱠᱟᱱᱟ ᱥᱮ ᱵᱟᱝ ᱠᱚ ᱢᱟᱱᱟᱣ ᱜᱮᱭᱟ
ᱦᱳᱭ
ᱠᱟᱹᱭ ᱠᱟᱹᱭ ᱡᱟᱭᱜᱟ ᱠᱚᱨᱮ ᱫᱚ ᱵᱟᱝᱠᱚ ᱢᱟᱱᱟᱣ ᱜᱮᱭᱟ ᱚᱱᱟ ᱠᱚ ᱦᱩᱭᱩᱜ ᱠᱟᱱᱟ
ᱟᱪᱪᱷᱟ ᱟᱞᱮ ᱥᱮᱫ ᱫᱚ ᱦᱟᱸᱜ ᱤᱱᱠᱟᱹ ᱜᱮ ᱯᱟᱨᱚᱢ ᱵᱟᱲᱟᱜᱼᱟ ᱚᱱᱮ ᱚᱱᱠᱟᱭᱟ ᱠᱚ ᱠᱷᱟᱱ ᱚᱠᱟᱴᱷᱮᱡ ᱱᱟᱥᱮᱱᱟᱜ ᱢᱤᱫᱴᱷᱮᱱ ᱵᱟᱝ ᱢᱤᱫᱴᱷᱮᱱ ᱫᱚ ᱵᱷᱩᱞ ᱠᱚ ᱧᱟᱢ ᱛᱟᱞᱮ ᱜᱮᱭᱟ ᱚᱠᱟ ᱠᱚᱨᱮ ᱪᱚᱝ ᱾
ᱦᱩᱸ
ᱦᱩᱸ ᱥᱚᱜᱚᱭ ᱫᱚ ᱛᱮᱱ ᱤᱱᱟᱹ ᱧᱤᱸᱫᱟᱹ ᱦᱟᱹᱵᱤᱡ ᱫᱚ ᱛᱮᱫ ᱚᱱᱟᱜᱮ ᱩᱱᱦᱤᱞᱟᱹᱜ ᱫᱚ ᱵᱟᱹᱲᱤᱡ ᱵᱩᱡᱷᱟᱹᱣ ᱱᱟ᱾
ᱦᱩᱸᱻ ᱟᱫᱚ ᱵᱟᱹᱲᱤᱡ ᱫᱚ ᱵᱩᱡᱷᱟᱹᱜ ᱜᱮᱭᱟ ᱾
ᱦᱳᱭ ᱟᱪᱪᱷᱟ ᱚᱱᱛᱮ ᱥᱚᱨᱦᱟᱭ ᱛᱤᱱᱟᱹᱜ ᱫᱤᱱ ᱯᱮ ᱢᱟᱱᱟᱣᱟ ᱥᱚᱨᱦᱟᱭ ᱛᱤᱱᱟᱹᱜ ᱫᱤᱱ ᱯᱮ ᱢᱟᱱᱟᱣᱟ ᱚᱱᱛᱮ ᱫᱚ?
ᱥᱚᱨᱦᱟᱭ ᱢᱟᱱᱟᱣ ᱫᱚ ᱦᱩᱭᱩᱜ ᱜᱮᱭᱟ ᱯᱮᱫᱤᱱ ᱞᱮᱠᱟ ᱾
ᱟᱪᱪᱷᱟ ᱟᱪᱪᱷᱟ ᱫᱤ ᱢᱤᱫᱴᱮᱡ ᱵᱮᱱ ᱞᱟᱹᱭ ᱵᱩᱡᱷᱟᱹᱣ ᱞᱤᱧᱟᱹ?
ᱦᱮᱸ
ᱟᱪᱪᱷᱟ ᱚᱱᱮ ᱠᱚ ᱢᱮᱱ ᱡᱮ ᱥᱚᱨᱦᱟᱭ ᱫᱚ ᱛᱤᱱᱟᱹᱜ ᱴᱤᱜ ᱛᱟᱵᱚᱱᱟ?
ᱥᱚᱨᱦᱟᱭ ᱛᱤᱱᱟᱹᱜ ᱜᱚᱴᱟᱝᱟ ᱟᱫᱚ ᱚᱱᱟᱫᱚ ᱵᱟᱲᱟᱭ ᱵᱟᱹᱱᱩᱜ ᱠᱟᱫᱟ ᱟᱫᱚ ᱠᱩᱞᱤ ᱠᱚᱦᱚᱸ ᱵᱟᱝ ᱦᱩᱭ ᱟᱠᱟᱱᱟ ᱥᱮᱨᱚᱠᱚᱢ ᱾
ᱚ ᱢᱤᱫᱴᱮᱱ ᱯᱨᱳᱜᱨᱟᱢ ᱞᱮ ᱥᱮᱴᱟᱨ ᱞᱮᱱᱟ ᱛᱚ ᱟᱫᱚ ᱚᱱᱠᱟᱜᱮ ᱢᱟᱱᱮ ᱠᱩᱭᱤᱠ ᱠᱚᱢᱯᱤᱴᱤᱥᱮᱱ ᱞᱮᱠᱟ ᱛᱟᱦᱮᱸ ᱠᱟᱱᱟ ᱢᱟᱱᱮ ᱯᱮ ᱜᱩᱨᱩᱯ ᱮ ᱵᱤ ᱥᱤ ᱰᱤ ᱚᱱᱠᱟ ᱯᱮᱭᱟ ᱜᱩᱨᱩᱯ ᱠᱩᱲᱤ ᱠᱚᱲᱟ ᱠᱚ ᱫᱚᱦᱚ ᱠᱮᱫ ᱠᱚᱣᱟ ᱟᱫᱚ ᱢᱤᱫᱴᱮᱡ ᱠᱚ ᱠᱩᱥᱪᱮᱱ ᱠᱮᱫ ᱠᱚᱣᱟ ᱡᱮ ᱟᱵᱚᱣᱟᱜ ᱥᱚᱨᱦᱟᱭ ᱯᱚᱨᱚᱵᱽ ᱫᱚ ᱛᱤᱱᱟᱹᱜ ᱴᱤ ᱢᱮᱱᱟᱜᱼᱟ ᱚᱠᱚᱭ ᱪᱚᱝ ᱠᱚ ᱞᱟᱹᱭᱫᱟ ᱯᱟᱸᱪᱴᱤ ᱚᱠᱚᱭ ᱪᱚᱝ ᱠᱚ ᱞᱟᱹᱭᱫᱟ ᱪᱷᱚᱭᱴᱤ ᱟᱫᱚ ᱦᱟᱲᱟᱢ ᱦᱚᱲ ᱠᱚ ᱟᱫᱚ ᱢᱤᱫᱴᱮᱱ ᱦᱟᱲᱟᱢ ᱦᱚᱱᱟᱢᱮᱸ ᱛᱟᱦᱮᱸ ᱠᱟᱱᱟ ᱢᱤᱫᱴᱮᱱ ᱯᱚᱱᱰᱤᱛ ᱞᱮᱠᱟᱱᱤᱡ ᱛᱟᱦᱮᱸ ᱠᱟᱱ ᱛᱟᱞᱮᱭᱟ ᱮᱱᱛᱮᱜ
ᱦᱮᱸᱻᱮᱸᱻ
ᱢᱟᱱᱮ ᱢᱟᱺᱡᱷᱤ ᱵᱟᱵᱟ ᱞᱮᱠᱟᱠᱤᱡ ᱯᱟᱲᱟᱣᱮᱱ ᱛᱟᱞᱮᱭᱟ ᱩᱱᱤ ᱫᱚᱭ ᱢᱮᱱ ᱠᱮᱫᱟ ᱯᱟᱥᱴᱤᱜ ᱛᱟᱵᱚᱱᱟ ᱯᱟᱥᱴᱤᱜ ᱫᱚ ᱪᱮᱫᱟᱜ ᱟᱫᱚᱧ ᱢᱮᱱ ᱠᱮᱫ ᱠᱮᱫᱟ ᱤᱧ ᱢᱟ ᱟᱫᱚᱧ ᱤᱫᱚᱧ ᱢᱮᱱ ᱠᱮᱫᱟ ᱥᱟᱠᱨᱟᱛ ᱦᱚᱪᱚ ᱢᱮᱱᱟᱜ ᱟᱫᱚ ᱢᱮᱱ ᱠᱮᱫᱟ ᱚᱱᱟ ᱥᱟᱠᱨᱟᱛ ᱫᱚ ᱵᱟᱵᱚᱱ ᱦᱤᱥᱟᱹᱵᱽᱼᱟ ᱚᱱᱟ ᱫᱚᱵᱚᱱ ᱢᱟᱱᱟᱭᱮ ᱠᱟᱱ ᱜᱮᱭᱟ ᱥᱮ ᱚᱱᱟ ᱥᱚᱨᱦᱟᱭ ᱥᱟᱞᱟᱜ ᱫᱚ ᱵᱟᱝ ᱯᱟᱲᱟᱜ ᱛᱟᱵᱚᱱᱟ ᱚᱱᱠᱟᱭ ᱢᱮᱱ ᱠᱮᱫᱟ ᱟᱫᱚ ᱟᱨ ᱚᱸᱰᱮ ᱜᱤᱧ ᱜᱩᱱᱟᱹᱱ ᱧᱚᱜ ᱱᱟ ᱦᱚ
ᱛᱟᱦᱞᱮ ᱤᱭᱟᱹ ᱟᱯᱮᱥᱮ ᱵᱟᱦᱟ ᱠᱚ ᱦᱩᱭᱩᱜ ᱜᱮᱭᱟ ᱵᱟᱦᱟ ᱜᱤᱭᱟᱹ ᱯᱮᱥᱮ ᱵᱟᱝ
ᱦᱳᱭ ᱵᱟᱦᱟᱜ ᱜᱮᱭᱟᱞᱮ
ᱦᱩᱸ ᱪᱮᱫ ᱞᱮᱠᱟ ᱦᱩᱭᱩᱜ ᱜᱮᱭᱟ ᱢᱚᱸᱪ ᱜᱮ
ᱢᱚᱸᱡᱽ ᱜᱮ ᱦᱩᱭᱩᱜᱼᱟ ᱵᱟᱦᱟ ᱫᱚ ᱢᱚᱸᱡᱽ ᱜᱮᱞᱮ ᱯᱟᱨᱚᱢᱟ ᱵᱟᱦᱟ ᱮᱨᱚᱜ ᱡᱟᱱᱛᱷᱟᱲ ᱦᱳᱸᱭ
ᱟᱞᱮ ᱥᱮᱜ ᱦᱚᱸ ᱵᱟᱦᱟ ᱢᱚᱸᱡᱽ ᱜᱮ ᱦᱩᱭᱩᱜ ᱜᱮᱭᱟ ᱯᱳᱭᱞᱳ ᱫᱤᱱ ᱨᱮᱫᱚ ᱩᱢ ᱱᱟᱲᱠᱟ ᱠᱚ ᱦᱩᱭᱩᱜ ᱜᱮᱭᱟ ᱫᱩᱣᱟᱹᱨ ᱪᱷᱟᱴᱠᱟ ᱢᱟᱱᱮ ᱪᱷᱟᱴᱠᱟ ᱫᱩᱣᱟᱹᱨ ᱠᱚᱠᱚ ᱜᱮᱡ ᱜᱩᱨᱤᱡᱟᱠᱚ ᱚᱲᱟᱜ ᱠᱚ ᱯᱚᱛᱟᱣ ᱦᱩᱭᱩᱜ ᱜᱮᱭᱟ ᱥᱮ ᱫᱤᱱ ᱫᱚ ᱢᱚᱸᱡᱽ ᱜᱮ ᱢᱟᱱᱮ ᱚᱲᱟᱜ ᱯᱚᱛᱟᱣ ᱫᱚ ᱞᱟᱦᱟ ᱠᱷᱚᱱᱟᱜ ᱜᱮ ᱮᱦᱚᱵᱚᱜ-ᱟ ᱟᱨ ᱩᱢ ᱢᱟᱦᱟ ᱦᱤᱞᱳᱜ ᱫᱚ ᱠᱤ ᱜᱮᱡ ᱜᱩᱨᱤᱡ ᱠᱚ ᱦᱩᱭᱩᱜ ᱜᱮᱭᱟ ᱛᱤᱠᱤ ᱥᱚᱵᱚᱫ ᱠᱚ
ᱦᱮᱸ
ᱛᱟᱨᱯᱚᱨᱮ ᱫᱤᱱ ᱦᱤᱞᱳᱜ ᱫᱚ ᱡᱟᱦᱮᱨ ᱨᱮ ᱱᱟᱭᱠᱮ ᱤᱫᱤ ᱦᱩᱭᱩᱜ ᱜᱮᱭᱟ ᱯᱩᱡᱟᱹ ᱠᱚ ᱦᱩᱭᱩᱜ ᱜᱮᱭᱟ᱾ ᱮᱱᱮᱡ ᱥᱮᱨᱮᱧ ᱠᱚᱦᱚᱸ ᱦᱩᱭᱩᱜ ᱜᱮᱭᱟ ᱢᱚᱸᱡᱽ ᱜᱮ, ᱱᱟᱭᱠᱮ ᱤᱫᱤ ᱵᱟᱲᱟ ᱦᱚᱴᱚ ᱠᱟᱛᱮᱫ ᱟᱨ ᱜᱚᱜᱚ ᱦᱚᱲ ᱠᱚᱫᱚ ᱚᱲᱟᱜ ᱠᱚ ᱦᱤᱡᱩᱜ ᱜᱮᱭᱟ ᱛᱚ, ᱟᱫᱚ ᱵᱟᱵᱟ ᱦᱚᱲ ᱠᱚᱫᱚ ᱡᱟᱦᱮᱨ ᱨᱮᱜᱮ ᱠᱚ ᱛᱟᱦᱮᱱ ᱜᱮᱭᱟ᱾ ᱚᱱᱟ ᱯᱩᱡᱟᱹ ᱥᱟᱹᱛ ᱠᱟᱛᱮ ᱦᱚᱸ ᱟᱨ ᱯᱩᱨᱟᱹ ᱢᱟᱸᱡᱟᱱ ᱛᱚ ᱢᱟᱸᱡᱟᱱ ᱚᱱᱠᱟ ᱚᱲᱟᱜ ᱨᱮ ᱡᱚᱛᱚ ᱠᱤᱪᱷᱩ ᱥᱟᱹᱛ ᱵᱟᱲᱟ ᱠᱟᱛᱮᱫ ᱟᱵᱟᱨ ᱥᱮᱱᱚᱜ ᱦᱩᱭᱩᱜ ᱜᱮᱭᱟ ᱱᱟᱭᱠᱮ ᱟᱹᱜᱩ ᱢᱚᱸᱡ ᱜᱮ ᱫᱚ ᱦᱩᱭᱩᱜ ᱜᱮᱭᱟ ᱱᱟᱭᱠᱮ ᱟᱹᱜᱩ ᱛᱤᱜᱤ ᱥᱮᱛᱟᱜᱚᱜᱼᱟ ᱡᱟᱸᱜᱟ ᱟᱹᱨᱩᱵᱽ ᱠᱚ ᱱᱟᱭᱠᱮ ᱛᱟᱦᱚᱞᱮ ᱚᱱᱟ ᱯᱩᱨᱟᱹ ᱥᱮᱛᱟᱜᱚᱜᱼᱟ ᱛᱟᱯᱚᱨᱮ ᱫᱤᱱ ᱦᱤᱞᱳᱜ ᱜᱤ ᱡᱟᱞᱮ ᱠᱚ ᱦᱩᱭᱩᱜ ᱜᱮᱭᱟ ᱥᱮ ᱫᱤᱱ ᱦᱚᱸ ᱛᱩᱢᱫᱟᱜ ᱴᱟᱢᱟᱠ ᱛᱮᱜᱮ ᱨᱟᱹᱥᱠᱟᱹ ᱠᱚᱫᱚ ᱦᱩᱭᱩᱜ ᱜᱮᱭᱟ ᱟᱰᱤ ᱡᱟᱠᱡᱚᱢᱚᱠ ᱜᱮ ᱦᱩᱭᱩᱜ ᱜᱮᱭᱟ
ᱟᱪᱪᱷᱟ ᱵᱟᱦᱟ ᱛᱟᱭᱱᱚᱢ ᱫᱚ ᱟᱨᱦᱚᱸ ᱯᱮ ᱮᱱᱮᱪ ᱦᱤᱡᱩᱜᱼᱟ
ᱦᱮᱸ ᱵᱟᱦᱟ ᱛᱟᱭᱚᱢ ᱤᱭᱟᱹ ᱡᱟᱞᱮ ᱨᱮ ᱟᱨ ᱛᱚᱠᱷᱚᱱ ᱫᱚ ᱯᱟᱛᱟ ᱠᱚ ᱮᱱᱮᱡ ᱠᱚ ᱦᱩᱭᱩᱜ ᱜᱮᱭᱟ
ᱟ... ᱵᱟᱦᱟ ᱫᱚ ᱛᱤᱱᱟᱹᱜ ᱫᱤᱱ ᱯᱮ ᱵᱟᱦᱟᱭᱮᱫᱟ ᱯᱮ ᱫᱤᱱ ᱥᱮ ᱛᱤᱱᱟᱹᱜ ᱫᱤᱱ
ᱦᱮᱸ ᱯᱮ ᱫᱤᱱ ᱜᱮ ᱦᱩᱭᱩᱜ ᱜᱮᱭᱟ ᱟᱨ
ᱯᱚᱨᱛᱷᱚᱢ ᱦᱤᱞᱳᱜ ᱡᱮᱱᱚ ᱵᱟ ᱛᱟᱦᱮᱱᱟ ᱵᱟᱦᱟ ᱢᱟᱱᱮ ᱡᱟᱦᱮᱨ ᱫᱟᱜ᱾
ᱦᱮᱸ
ᱤᱱᱟᱹ ᱠᱟᱛᱮᱜ ᱥᱮᱠᱮᱱᱰ ᱦᱤᱞᱳᱜ ᱫᱚ ᱵᱟᱦᱟ ᱤᱭᱟᱹ ᱢᱟᱱᱮ ᱡᱟᱦᱟᱸ ᱤᱭᱟᱹᱛᱮᱫ ᱵᱟᱦᱟ ᱵᱟᱦᱟ ᱟᱛᱟᱝ᱾
ᱦᱮᱸ ᱟᱨ ᱛᱟᱨᱯᱚᱨᱮ ᱫᱤᱱ ᱦᱤᱞᱳᱜ ᱫᱚ ᱫᱟᱜ ᱫᱩᱞ᱾
ᱫᱟᱜ ᱫᱩᱞ ᱦᱮᱸ
ᱦᱮᱸ ᱥᱮᱫᱤᱱ ᱦᱮᱸ ᱫᱟᱜ ᱫᱩᱞ ᱦᱤᱞᱳᱜ ᱫᱚ ᱯᱟᱛᱟ ᱠᱚ ᱮᱱᱮᱡ ᱜᱮᱭᱟ ᱠᱚ ᱚᱠᱟ ᱢᱟᱱᱡᱟᱱ ᱦᱮᱸᱢᱟᱱᱡᱟᱱ ᱥᱮᱱ ᱫᱚ
ᱚ ᱚᱱᱟ ᱠᱚᱫᱚ ᱢᱟᱱᱮ ᱟᱞᱮ ᱥᱮᱫ ᱫᱚ ᱪᱮᱫ ᱞᱮᱠᱟ ᱠᱚ ᱤᱭᱟᱹᱭᱟ ᱦᱮᱸ ᱚᱱᱮ ᱵᱚᱱ ᱪᱮᱫ ᱞᱮᱠᱟ ᱚᱱᱮᱢ ᱟᱢᱜᱮᱢ ᱞᱟᱹᱭ ᱟᱵᱮᱱ ᱵᱮᱱ ᱞᱟᱹᱭ ᱠᱮᱫᱟ ᱚᱱᱮ ᱛᱤᱱᱟᱹᱜ ᱯᱮ ᱫᱤᱱ ᱵᱚᱱ ᱫᱚᱦᱚ ᱠᱟᱫᱟ ᱯᱮ ᱫᱤᱱ ᱛᱟᱭᱚᱢ ᱢᱟ ᱢᱤᱫ ᱫᱤᱱ